ᱦᱮᱞᱳ᱾
ᱦᱮᱸ ᱜᱚᱢᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ᱾ ᱚᱠᱟᱞᱮᱠᱟ ᱢᱮᱱᱟᱜ
ᱦᱮᱸ ᱜᱚᱝᱠᱮ, ᱟᱫᱚ ᱞᱟᱹᱭᱫᱟᱹᱧ ᱱᱟᱦᱟᱸᱜ ᱠᱟᱹᱴᱤᱡ ᱞᱟᱹᱴᱩ ᱧᱚᱜ ᱮᱢ ᱨᱚᱲ ᱞᱮᱠᱷᱟᱱᱡ ᱡᱟᱹᱱᱤᱡ ᱠᱷᱟᱱ ᱱᱟᱯᱟᱭ ᱦᱩᱭᱩᱜ-ᱟ᱾
ᱟᱪᱪᱷᱟ ᱟᱪᱪᱷᱟ ᱦᱚᱭ ᱜᱚᱝᱠᱮ ᱛᱟᱦᱚᱞᱮ ᱚᱠᱟᱞᱮᱠᱟ ᱢᱮᱱᱟᱜ ᱢᱮᱭᱟ?
ᱦᱮᱸ ᱜᱚᱢᱠᱮ ᱤᱧ ᱫᱚ ᱱᱟᱯᱟᱭ ᱵᱟᱲᱟ ᱜᱮ ᱢᱤᱱᱟᱹᱧᱟ ᱟᱫᱚ ᱜᱚᱢᱠᱮ ᱱᱟᱦᱟᱜ ᱨᱚᱲ ᱜᱮ ᱠᱟᱹᱴᱤᱡ ᱠᱟᱹᱴᱤᱡ ᱟᱸᱡᱚᱢᱚᱜ ᱠᱟᱱᱟ ᱥᱮ,
ᱟᱪᱪᱷᱟ ᱟᱪᱪᱷᱟ ᱦᱮᱸ ᱟᱪᱪᱷᱟ ᱱᱤᱛᱚᱜ ᱱᱟᱯᱟᱭ ᱴᱷᱤᱠ ᱴᱷᱟᱠ ᱟᱸᱡᱚᱢᱚᱜ ᱠᱟᱱᱟ ᱜᱚᱝᱠᱮ?
ᱦᱮᱸ ᱜᱚᱝᱠᱮ ᱟᱹᱡᱚᱢᱚᱜ
ᱦᱮᱸ ᱟᱸᱡᱚᱢ ᱫᱚ ᱟᱸᱡᱚᱢᱚᱜ ᱠᱟᱱᱟ ᱟᱫᱚ ᱦᱮᱸ ᱟᱸᱡᱚᱢ ᱫᱚ ᱟᱸᱡᱚᱢᱚᱜ ᱠᱟᱱᱟ ᱟᱫᱚ ᱠᱟᱹᱴᱤᱡ ᱧᱚᱜ ᱟᱸᱡᱚᱢᱚᱜ ᱠᱟᱱᱟ ᱟᱹᱰᱤ ᱵᱷᱤᱛᱨᱤ ᱧᱚᱜ ᱨᱮ ᱱᱟᱦᱟᱜ ᱨᱚᱲ ᱠᱚ ᱟᱸᱡᱚᱢᱚᱜ ᱠᱟᱱᱟ᱾
ᱟᱪᱪᱷᱟ ᱟᱪᱪᱷᱟ ᱜᱚᱝᱠᱮ ᱛᱟᱦᱞᱮ ᱦᱚᱭᱛᱚ ᱱᱮᱴ ᱨᱮᱱᱟᱜ ᱤᱥᱩᱫᱟᱭ ᱜᱚᱢᱠᱮ ᱦᱮᱭᱥᱮ?
ᱟᱪᱪᱷᱟ ᱜᱚᱢᱠᱮ ᱟᱹᱰᱤ ᱱᱟᱯᱟᱭ ᱟᱫᱚ ᱛᱟᱦᱚᱞᱮ ᱜᱚᱢᱠᱮ ᱱᱤᱭᱟᱹ ᱧᱤᱫᱟᱹ ᱵᱮᱲᱟ ᱚᱠᱛᱚ ᱨᱮᱫᱚ ᱪᱮᱫ ᱠᱚ ᱪᱤᱠᱟ ᱵᱟᱲᱟᱭ ᱦᱩᱭᱩᱜ ᱠᱟᱱᱟ ᱜᱚᱝᱠᱮ?
ᱜᱚᱝᱠᱮ ᱧᱤᱫᱟᱹ ᱵᱮᱲᱟ ᱚᱠᱛᱚ ᱨᱮᱫᱚ ᱪᱮᱫ ᱜᱮ ᱵᱟᱝ ᱱᱚᱜᱼᱚᱭ ᱡᱚᱢ ᱵᱟᱲᱟ ᱠᱟᱛᱮᱜ ᱠᱟᱹᱴᱤᱡ ᱫᱩᱲᱩᱵ ᱵᱟᱲᱟ ᱦᱩᱭ ᱟᱠᱟᱱᱟ ᱟᱫᱚ ᱠᱷᱟᱱ ᱪᱮᱫ ᱦᱚᱸ ᱪᱤᱠᱟᱹ ᱫᱚ ᱵᱟᱹᱱᱩᱜ-ᱟ᱾ ᱟᱫᱚ ᱟᱹᱵᱤᱱ ᱜᱮ ᱪᱮᱫ ᱠᱚᱵᱤᱱ ᱪᱤᱠᱟᱹ ᱵᱟᱲᱟᱭᱮᱜᱼᱟ ᱠᱷᱟᱱ ᱡᱚᱢ ᱠᱟᱛᱮᱫ ᱱᱟᱜ ᱠᱷᱟᱱ ᱜᱚᱝᱠᱮ?
ᱦᱳᱭ ᱜᱚᱝᱠᱮ ᱤᱧ ᱫᱚ ᱱᱟᱜ ᱠᱷᱟᱱ ᱱᱤᱭᱟᱹ ᱵᱮᱲᱟ ᱨᱮᱫᱚ ᱫᱟᱠᱟ ᱠᱚ ᱡᱚᱢ ᱵᱟᱲᱟ ᱠᱟᱛᱮ ᱟᱫᱚ ᱪᱷᱟᱸᱛ ᱠᱚᱨᱮᱜᱮ ᱫᱩᱲᱩᱵ ᱵᱟᱲᱟ ᱦᱩᱭ ᱠᱟᱱᱟ ᱟᱨ ᱱᱚᱝᱠᱟ ᱜᱮ ᱫᱩᱲᱩᱵ ᱵᱟᱲᱟ ᱦᱩᱭ ᱠᱟᱛᱮᱫ ᱥᱮᱨᱢᱟ ᱠᱚ ᱠᱚᱭᱚᱜ ᱵᱟᱲᱟ ᱦᱩᱭᱩᱜ ᱠᱟᱱᱟ᱾ ᱚᱠᱟ ᱥᱮᱫ ᱨᱤᱢᱤᱞ ᱠᱚ ᱪᱟᱞᱟᱜ ᱠᱟᱱᱟ, ᱥᱮ ᱚᱠᱟ ᱥᱮᱫ ᱠᱷᱚᱡ ᱮ ᱦᱚᱭ ᱮᱫᱟ ᱱᱚᱜᱼᱚ ᱱᱚᱣᱟ ᱠᱩᱧ ᱠᱚᱭᱚᱜ ᱵᱟᱲᱟᱭᱮᱫᱟ ᱜᱚᱝᱠᱮ᱾
ᱚ ᱟᱪᱪᱷᱟ ᱟᱪᱪᱷᱟ᱾ ᱛᱟᱦᱞᱮ ᱜᱚᱢᱠᱮ ᱪᱟᱥ ᱠᱟᱹᱢᱤ ᱫᱚᱵᱤᱱ ᱛᱤᱱ ᱥᱟᱺᱜᱤᱧ ᱠᱟᱹᱜᱼᱟ?
ᱦᱳᱭ ᱜᱚᱝᱠᱮ ᱪᱟᱥ ᱠᱟᱹᱢᱤ ᱫᱚ ᱮᱠᱟᱞ ᱟᱞᱮ ᱥᱮᱫ ᱫᱚ ᱞᱟᱦᱟ ᱪᱟᱵᱟᱣ ᱠᱟᱱᱟ᱾ ᱮ ᱟᱫᱚ ᱞᱟᱹᱭ ᱞᱮᱠᱷᱟᱱ ᱫᱚ ᱨᱚᱦᱚᱭ ᱠᱚᱫᱚ ᱱᱟᱦᱟᱜ ᱞᱮ ᱮᱦᱚᱵ ᱵᱟᱲᱟ ᱜᱚᱫ ᱠᱟᱜ ᱜᱮᱭᱟ ᱱᱚᱜᱼᱚᱭ ᱦᱩᱲᱩ ᱠᱚᱦᱚᱸ ᱨᱚᱦᱚᱭ ᱵᱟᱲᱟ ᱠᱮᱫᱟᱞᱮ ᱟᱨ ᱜᱚᱝᱠᱮ ᱟᱯᱮ ᱥᱮᱫ ᱫᱚ?
ᱟᱞᱮ ᱥᱮᱱ ᱦᱚᱸ ᱜᱚᱢᱠᱮ ᱫᱟᱜ ᱡᱟᱹᱲᱤ ᱠᱷᱟᱹᱛᱤᱨ ᱛᱮ ᱩᱱᱟᱹᱜ ᱞᱚᱜᱚᱱ ᱫᱚ ᱟᱹᱣᱨᱤ ᱞᱮ ᱮᱛᱚᱦᱚᱵ ᱫᱟᱲᱮᱭᱟᱜᱼᱟ ᱢᱮᱱ ᱠᱷᱟᱱ ᱢᱤᱫ ᱵᱟᱨ ᱟ ᱯᱚᱴ ᱫᱚᱞᱮ ᱨᱚᱦᱚᱭ ᱜᱚᱫ ᱟᱠᱟᱫᱟ ᱟᱫᱚ ᱠᱤᱪᱷᱩ ᱜᱟᱱ ᱫᱚ ᱱᱟᱦᱟᱜ ᱮ ᱵᱟᱹᱠᱤ ᱢᱮᱱᱟᱜ ᱜᱮᱭᱟ ᱟᱨᱠᱤ ᱚᱱᱟ ᱠᱚᱫᱚ ᱠᱷᱟᱱ ᱵᱟᱹᱭ ᱵᱟᱹᱭ ᱛᱮᱞᱮ ᱨᱚᱦᱚᱭᱟ ᱠᱷᱟᱱ ᱫᱟᱜ ᱞᱮᱠᱷᱟᱱ ᱜᱮ ᱠᱷᱟᱱ᱾
ᱟᱪᱪᱷᱟ ᱜᱚᱝᱠᱮ, ᱟᱫᱚ ᱜᱚᱝᱠᱮ ᱞᱟᱹᱭᱫᱟᱹᱧ ᱟᱞᱟᱝ ᱫᱚ ᱢᱤᱫᱴᱟᱝ ᱥᱟᱛᱟᱢ ᱤᱫᱤ ᱠᱟᱛᱮᱜ ᱞᱟᱝ ᱨᱚᱯᱚᱲᱟ ᱦᱮᱸ ᱛᱟᱞᱦᱮ ᱠᱷᱟᱱ ᱫᱚ ᱟᱹᱰᱤ ᱱᱟᱦᱟᱜ ᱨᱟᱹᱥᱠᱟᱹ ᱧᱚᱜ ᱜᱮ ᱵᱩᱡᱷᱟᱹᱜᱼᱟ᱾ ᱛᱚ ᱜᱚᱝᱠᱮ ᱡᱟᱹᱱᱤᱡ ᱠᱷᱟᱱ ᱚᱡᱚᱫᱷᱤᱭᱟᱹ ᱵᱩᱨᱩ ᱥᱮᱸᱫᱽᱨᱟ ᱡᱟᱹᱱᱤᱡ ᱮᱢ ᱟᱸᱡᱚᱢ ᱟᱠᱟᱫ ᱜᱮᱭᱟ, ᱦᱮᱸ ᱥᱮ ᱜᱚᱝᱠᱮ?
ᱦᱮᱸ ᱜᱚᱝᱠᱮ ᱟᱸᱡᱚᱢ ᱟᱠᱟᱫ ᱜᱮᱭᱟ᱾
ᱟᱪᱪᱷᱟ ᱟᱹᱰᱤ ᱱᱟᱯᱟᱭ᱾ ᱛᱚ ᱜᱚᱝᱠᱮ ᱞᱟᱹᱭᱫᱟᱹᱧ ᱱᱚᱜᱼᱚ ᱱᱚᱣᱟ ᱚᱡᱚᱫᱷᱤᱭᱟᱹ ᱵᱩᱨᱩ ᱥᱮᱸᱫᱽᱨᱟ ᱱᱟᱦᱟᱜ ᱮᱢ ᱪᱟᱞᱟᱣ ᱵᱟᱲᱟ ᱟᱠᱟᱱᱟ?
ᱜᱚᱢᱠᱮ ᱪᱟᱞᱟᱣ ᱫᱚ ᱱᱚ ᱜᱚᱢᱠᱮ ᱱᱟᱦᱟᱜ ᱵᱟᱹᱧ ᱪᱟᱞᱟᱣ ᱟᱠᱟᱱ ᱜᱮᱭᱟ ᱢᱮᱱᱠᱷᱟᱱ ᱚᱱᱟ ᱪᱟᱞᱟᱣ ᱨᱮᱱᱟᱜ ᱦᱚᱸ ᱟᱹᱰᱤ ᱡᱳᱨ ᱨᱟᱹᱥᱠᱟᱹ ᱢᱮᱱᱟᱜ ᱛᱤᱧᱟᱹ ᱢᱚᱱᱮᱨᱮ ᱡᱮ ᱟᱵᱚᱣᱟᱜ ᱥᱟᱶᱛᱟ ᱨᱮ ᱡᱟᱦᱟᱸ ᱢᱮᱱᱟᱜᱼᱟ ᱟᱡᱚᱫᱤᱭᱟᱹ ᱵᱩᱨᱩ ᱜᱩᱨᱩ ᱥᱮᱸᱫᱽᱨᱟ ᱠᱚᱲᱟ ᱜᱤᱫᱽᱨᱟᱹ ᱪᱟᱞᱟᱣ᱾ ᱟᱫᱚ ᱚᱱᱟ ᱜᱮ ᱮᱠᱷᱟᱱ ᱛᱤᱥ ᱟᱥ ᱫᱚ ᱯᱩᱨᱟᱹᱜ ᱛᱤᱧᱟᱹ ᱚᱱᱟᱜᱮ ᱜᱚᱝᱠᱮ ᱟᱫᱚ ᱟᱠᱷᱟᱱ ᱟᱹᱣᱨᱤᱧ ᱴᱤᱠᱟᱹᱭᱟ ᱤᱧ ᱦᱚᱸ ᱠᱟᱭ ᱠᱟᱹᱢᱤ ᱠᱟᱡ ᱨᱮ ᱵᱟᱭᱨᱤᱧ ᱛᱟᱦᱮᱸᱱᱟ ᱛᱚ ᱜᱚᱢᱠᱮ ᱛᱚ ᱟᱞᱮ ᱫᱚ ᱚᱠᱛᱚ ᱨᱮ ᱴᱷᱟᱶ ᱧᱟᱢ ᱵᱟᱝ ᱵᱟᱹᱧ ᱪᱟᱞᱟᱣ ᱫᱟᱲᱮ ᱠᱟᱣᱟ ᱚᱠᱛᱚ ᱧᱟᱢ ᱠᱟᱛᱮᱫ᱾
ᱟᱪᱪᱷᱟ ᱟᱹᱰᱤ ᱱᱟᱯᱟᱭ ᱜᱚᱝᱠᱮ᱾ ᱡᱟᱦᱟᱸ ᱞᱮᱠᱟ ᱟᱵᱚᱣᱟᱜ ᱱᱚᱣᱟ ᱥᱟᱱᱛᱟᱲ ᱥᱟᱶᱛᱟ ᱨᱮ ᱱᱟᱦᱟᱜ ᱱᱚᱣᱟ ᱵᱳᱨᱳ ᱥᱮᱸᱫᱽᱨᱟ ᱥᱮ ᱵᱤᱨ ᱥᱮᱸᱫᱽᱨᱟ ᱠᱚᱫᱚ ᱢᱮᱱᱟᱜ ᱛᱟᱵᱚᱱᱟ ᱱᱟᱦᱟᱜ ᱟᱫᱚ ᱚᱱᱟ ᱞᱮᱠᱟ ᱛᱮ ᱱᱚᱜᱼᱚ ᱱᱚᱣᱟ ᱢᱟᱨᱟᱝ ᱩᱛᱟᱹᱨ ᱱᱚᱣᱟ ᱥᱮᱸᱫᱽᱨᱟ ᱫᱚ ᱱᱟᱦᱟᱜ ᱵᱟᱹᱭᱥᱟᱹᱠᱷ ᱵᱚᱸᱜᱟ ᱠᱩᱱᱟᱹᱢᱤ ᱨᱮ ᱱᱟᱦᱟᱜ ᱠᱚ ᱪᱟᱞᱟᱜᱼᱟ᱾ ᱟᱫᱚ ᱜᱚᱝᱠᱮ ᱟᱸᱡᱚᱢ ᱟᱠᱟᱫᱟᱹᱧ ᱱᱚᱣᱟ ᱥᱮᱸᱫᱽᱨᱟ ᱫᱚ ᱟᱹᱰᱤ ᱜᱮ ᱱᱟᱦᱟᱜ ᱵᱟᱝᱢᱟ ᱵᱚᱛᱚᱨᱟᱱ ᱜᱮᱭᱟ᱾ ᱟᱫᱚ ᱢᱚᱱᱮ ᱫᱚ ᱨᱤᱠᱤᱲ ᱜᱚᱫᱚᱜ ᱠᱟᱱ ᱜᱮᱭᱟ ᱱᱟᱦᱟᱜ ᱡᱮ ᱚᱱᱟ ᱵᱩᱨᱩ ᱥᱮᱸᱫᱽᱨᱟ ᱢᱤᱫ ᱫᱷᱟᱣ ᱫᱚ ᱪᱟᱞᱟᱜ ᱦᱤᱡᱩᱜ ᱦᱩᱭᱩᱜ ᱜᱮᱭᱟ᱾ ᱛᱚ ᱜᱚᱝᱠᱮ ᱟᱢ ᱚᱠᱟᱞᱮᱠᱟᱢ ᱢᱚᱱᱮᱭᱮᱫᱟ ᱨᱟᱹᱥᱠᱟᱹᱜ ᱜᱮᱭᱟᱢ ᱥᱮ ᱵᱟᱝ?
ᱨᱟᱹᱥᱠᱟᱹ ᱫᱚᱢ ᱜᱚᱢᱠᱮ ᱟᱹᱰᱤ ᱡᱳᱨ ᱨᱟᱹᱥᱠᱟᱹ ᱨᱮᱱᱟᱜ ᱠᱟᱛᱷᱟ ᱠᱟᱱ ᱜᱮᱭᱟ ᱠᱟᱨᱚᱱ ᱥᱟᱶᱛᱟ ᱨᱮᱱ ᱡᱟᱦᱟᱸ ᱛᱤᱱᱟᱹᱜ ᱵᱷᱮᱜᱟᱨ ᱵᱷᱮᱜᱟᱨ ᱴᱚᱴᱷᱟ ᱠᱷᱚᱱ ᱠᱚ ᱦᱤᱡᱩᱜᱼᱟ ᱢᱤᱫᱴᱮᱱ ᱧᱩᱢᱟᱱᱟᱜ ᱴᱷᱟᱶ ᱠᱟᱱᱟ ᱥᱮᱸᱫᱽᱨᱟ ᱴᱷᱟᱶ᱾ ᱚᱱᱟ ᱥᱮᱸᱫᱽᱨᱟ ᱴᱷᱟᱶ ᱨᱮ ᱫᱤᱥᱚᱢ ᱫᱩᱞᱤᱭᱟᱹ ᱨᱮᱱ ᱡᱟᱠᱟᱛ ᱨᱮᱱ ᱦᱚᱲᱮᱢ ᱧᱟᱢ ᱠᱚᱣᱟ᱾ ᱢᱤᱫ ᱥᱟᱶᱛᱮ ᱜᱟᱞᱢᱟᱨᱟᱣ ᱜᱚᱞᱯᱚ ᱫᱩᱲᱩᱵ ᱠᱟᱛᱮᱜ ᱟᱹᱨᱤᱪᱟᱹᱞᱤ ᱨᱮᱱᱟᱜ ᱢᱤᱫ ᱴᱮᱱ ᱡᱟᱦᱟᱸ ᱵᱟᱵᱚ ᱵᱚᱱ ᱧᱮᱞ ᱧᱟᱢᱟ ᱟᱵᱚ ᱴᱮᱱ ᱡᱷᱟᱞᱟᱠ ᱪᱤᱛᱟᱹᱨ ᱚᱸᱰᱮ ᱮᱱᱮᱡ ᱥᱮᱨᱮᱧ ᱥᱟᱶᱛᱮ ᱥᱮᱸᱫᱽᱨᱟ ᱨᱮᱱᱟᱜ ᱠᱟᱨᱠᱟ ᱨᱮᱭᱟᱜ ᱡᱟᱦᱟᱸ, ᱟᱹᱨᱤᱪᱟᱹᱞᱤ ᱠᱚ ᱢᱮᱱᱟᱜᱼᱟ ᱥᱮ ᱟᱹᱨᱤ ᱠᱚ ᱢᱮᱱᱟᱜᱼᱟ ᱚᱱᱟ ᱠᱚᱵᱚᱱ ᱥᱮᱬᱟ ᱫᱟᱲᱮᱭᱟᱜᱼᱟ ᱡᱮ ᱚᱠᱟ ᱞᱮᱠᱟ ᱛᱮᱵᱚᱱ ᱥᱮᱱᱫᱨᱟᱭᱟ᱾ ᱚᱠᱟ ᱞᱮᱠᱟᱱᱟᱜ ᱠᱟᱛᱷᱟ ᱠᱚ ᱟᱪᱟᱨ ᱵᱤᱪᱟᱹᱨᱟ, ᱪᱮᱫ ᱠᱚ ᱦᱩᱭᱩᱜᱼᱟ ᱪᱮᱫ ᱠᱚ ᱵᱟᱝ, ᱟᱹᱰᱤ ᱛᱮᱱᱟᱜ ᱜᱟᱯ ᱯᱟᱞᱢᱟᱨᱟᱣ ᱦᱩᱭᱩᱜᱼᱟ ᱟᱨ ᱟᱹᱰᱤ ᱛᱤᱱᱟᱹᱜ ᱥᱮᱬᱟ ᱛᱮᱱᱟᱜ ᱦᱚᱸ ᱢᱮᱱᱟᱜᱼᱟ ᱜᱚᱢᱠᱮ, ᱚᱱᱟ ᱠᱷᱟᱹᱛᱤᱨ ᱢᱚᱱᱮ ᱫᱚ ᱠᱟᱹᱴᱤᱡ ᱨᱟᱹᱥᱠᱟᱹᱜ ᱜᱮᱭᱟ ᱪᱟᱞᱟᱣ ᱞᱟᱹᱜᱤᱫ ᱫᱚ᱾
ᱦᱳᱭ ᱜᱚᱝᱠᱮ ᱮᱠᱟᱞ ᱟᱹᱰᱤ ᱡᱚᱛᱷᱟᱛ ᱠᱟᱛᱷᱟ ᱜᱮ ᱱᱟᱦᱟᱜ ᱮᱢ ᱦᱮᱸ ᱞᱟᱹᱭ ᱫᱟᱹᱧ ᱦᱟᱸᱜ ᱟᱹᱰᱤ ᱡᱚᱛᱷᱟᱛ ᱠᱟᱛᱷᱟ ᱜᱮᱢ ᱞᱟᱹᱭ ᱟᱠᱟᱫᱟ ᱱᱚᱜ-ᱚ ᱱᱚᱣᱟ ᱥᱮᱸᱫᱽᱨᱟ ᱠᱚ ᱤᱫᱤ ᱠᱟᱛᱮᱫ᱾ ᱤᱧ ᱤᱧ ᱢᱚᱱᱮᱭᱟ ᱱᱚᱣᱟ ᱥᱮᱸᱫᱽᱨᱟ ᱫᱚ ᱥᱩᱢᱩᱝ ᱟᱵᱚ ᱫᱚ ᱱᱩᱠᱩ ᱵᱤᱨ ᱡᱤᱭᱟᱹᱞᱤ ᱠᱚ ᱥᱮᱸᱫᱽᱨᱟ ᱢᱚᱛᱚ ᱫᱚ ᱱᱟᱦᱟᱜ ᱵᱟᱝ ᱠᱟᱱᱟ᱾ ᱱᱚᱣᱟ ᱥᱮᱸᱫᱽᱨᱟ ᱨᱮ ᱟᱹ- ᱰᱤ ᱟᱭᱢᱟ ᱴᱚᱴᱷᱟ ᱨᱮᱱ ᱱᱟᱦᱟᱜ ᱦᱚᱲ ᱠᱚᱠᱚ ᱦᱤᱡᱩᱜ-ᱟ, ᱱᱩᱠᱩ ᱥᱟᱶ ᱨᱚᱲ ᱞᱟᱸᱫᱟ ᱥᱮ ᱱᱩᱠᱩ ᱥᱟᱶ ᱧᱮᱯᱮᱞ ᱨᱚᱯᱚᱲ ᱦᱩᱭᱩᱜ-ᱟ ᱥᱟᱶᱛᱮ ᱟᱹᱰᱤ ᱟᱭᱢᱟ ᱞᱮ- ᱠᱟᱱ ᱨᱳᱜ-ᱟᱡᱟᱨ ᱠᱚᱨᱮᱱᱟᱜ ᱱᱚᱜ-ᱚ ᱱᱚᱣᱟ ᱵᱤᱨ ᱵᱩᱨᱩ ᱠᱚᱨᱮ ᱦᱚᱭ ᱛᱳ ᱨᱟᱱ ᱠᱚ ᱢᱩᱨᱜᱟᱹᱱ ᱠᱚ ᱧᱟᱢᱚᱜ-ᱟ ᱜᱚᱢᱠᱮ᱾ ᱱᱚᱣᱟ ᱠᱚ ᱱᱟᱦᱟᱜ ᱟᱵᱚ ᱚᱱᱟ ᱵᱤᱨ ᱵᱩᱨᱩ ᱠᱷᱚᱱ ᱱᱟᱦᱟᱜ ᱵᱚᱱ ᱡᱚᱜᱟᱲ ᱟᱹᱜᱩᱭᱟ ᱥᱮ ᱪᱮᱫ ᱜᱚᱝᱠᱮ?
ᱮᱠᱫᱚᱢ ᱮᱠᱫᱚᱢ ᱮᱫᱚᱢ, ᱡᱟᱦᱟᱸ ᱦᱟᱯᱲᱟᱢ ᱠᱚ ᱢᱮᱱᱟᱜ ᱠᱚᱣᱟ ᱟᱵᱚ ᱟᱵᱚ ᱢᱟᱵᱚᱱ ᱥᱮᱸᱫᱽᱨᱟ ᱵᱚᱱ ᱪᱟᱞᱟᱜ ᱠᱟᱱ ᱜᱮᱭᱟ ᱢᱮᱱᱠᱷᱟᱱ ᱡᱟᱦᱟᱸᱭ ᱦᱟᱯᱲᱟᱢ ᱠᱚ ᱥᱮ ᱡᱟᱦᱟᱸᱭ ᱦᱚᱲ ᱠᱚᱠᱚ ᱵᱟᱰᱟᱭᱟ ᱢᱤᱫᱴᱮᱱ ᱵᱟᱨᱭᱟ ᱨᱮᱦᱮᱫ ᱨᱮᱱᱟᱜ ᱨᱟᱱ ᱢᱩᱨᱜᱟᱹᱱ ᱠᱚ᱾ ᱩᱱᱠᱩ ᱫᱚ ᱥᱮᱸᱫᱽᱨᱟ ᱧᱩᱛᱩᱢ ᱛᱮᱦᱚᱸ ᱥᱮ ᱚᱱᱟ ᱨᱟᱱ ᱢᱩᱨᱜᱟᱹᱱ ᱟᱹᱜᱩ ᱦᱚᱸ ᱠᱚ ᱪᱟᱞᱟᱜ ᱜᱮᱭᱟ ᱜᱚᱢᱠᱮ᱾ ᱦᱮᱸᱥᱮ ᱚᱱᱟ ᱠᱚ᱾ ᱮᱠᱫᱚᱢ ᱮᱠᱫᱚᱢ,
ᱟᱪᱪᱷᱟ ᱜᱚᱝᱠᱮ ᱱᱚᱜ-ᱚ ᱱᱚᱣᱟ ᱥᱮᱸᱫᱽᱨᱟ ᱨᱮᱱ ᱦᱟᱸᱜ ᱟᱸᱡᱚᱢ ᱟᱠᱟᱫᱟᱹᱧ ᱯᱩᱛᱷᱤ, ᱯᱚᱛᱚᱵ ᱠᱚᱨᱮ- ᱡᱮ ᱧᱮᱞ ᱦᱩᱭ ᱟᱠᱟᱱᱟ ᱱᱟᱦᱟᱜ ᱜᱚᱝᱠᱮ ᱱᱚ- ᱣᱟ ᱥᱮᱸᱫᱽᱨᱟ ᱡᱚᱠᱷᱚᱱ ᱠᱚ ᱪᱟᱞᱟᱜ-ᱟ ᱩᱱ ᱫᱚ ᱵᱟᱝᱢᱟ ᱱᱟᱦᱟᱜ ᱱᱚᱣᱟ ᱥᱮᱸᱫᱽᱨᱟ ᱡᱟᱦᱟᱸᱭ ᱜᱮᱠᱚ ᱪᱟᱞᱟᱜ-ᱟ ᱱᱩᱠᱩ ᱫᱚ ᱚᱲᱟᱜ ᱨᱮᱱ ᱮᱨᱟ ᱠᱚᱣᱟᱜ ᱦᱟᱸᱜ ᱛᱤ ᱠᱷᱚᱱ ᱢᱮᱬᱦᱮᱫ ᱥᱟᱠᱚᱢ ᱱᱟᱦᱟᱜ ᱠᱚ ᱛᱩᱫ ᱤᱫᱤᱭ ᱛᱟᱠᱚᱣᱟ ᱜᱚᱝᱠᱮ᱾ ᱟᱫᱚ ᱱᱚᱣᱟ ᱜᱚᱝᱠᱮ ᱛᱤᱱᱟᱹᱜ ᱴᱟ ᱥᱟᱹᱨᱤ ᱜᱮᱭᱟ ᱜᱚᱢᱠᱮ ᱟᱨ ᱵᱟᱝᱢᱟ ᱪᱮᱫᱟᱜ ᱜᱮᱠᱚ ᱤᱫᱤ ᱛᱚᱨᱟᱭ ᱛᱟᱠᱚᱣᱟ? ᱜᱚᱝᱠᱮ ᱞᱟᱹᱭ ᱫᱟᱲᱮ ᱞᱮᱠᱷᱟᱱ ᱟᱹᱰᱤ ᱜᱮ ᱱᱟᱯᱟᱭ ᱠᱚᱜ-ᱟ᱾
ᱟᱹᱰᱤ ᱟᱹᱰᱤ ᱫᱟᱢᱟᱱ ᱠᱩᱠᱞᱤ ᱵᱤᱱ ᱫᱚᱦᱚ ᱟᱠᱟᱫᱟ ᱜᱚᱝᱠᱮ ᱟᱹᱰᱤ ᱟᱭᱢᱟ ᱟᱭᱢᱟ ᱥᱟᱨᱦᱟᱣ᱾ ᱱᱚᱣᱟ ᱨᱮᱱᱟᱜ ᱛᱟᱞᱟ ᱛᱮᱫᱚ ᱜᱚᱢᱠᱮ ᱱᱚᱣᱟ ᱜᱮᱞᱤᱧ ᱞᱟᱹᱭᱟ ᱟᱵᱚᱣᱟᱜ ᱥᱟᱶᱛᱟ ᱨᱮ ᱥᱮ ᱟᱵᱚᱣᱟᱜ ᱥᱮᱨᱣᱟ ᱨᱮ ᱡᱟᱦᱟᱸ ᱢᱮᱱᱟᱜ-ᱟ, ᱟᱡᱚᱫᱤᱭᱟᱹ ᱵᱩᱨᱩ ᱵᱤᱨ ᱥᱮᱸᱫᱽᱨᱟ ᱟᱹᱰᱤ ᱵᱚᱛᱚᱨ ᱟᱱᱟᱜ ᱥᱮᱸᱫᱽᱨᱟ ᱠᱟᱱᱟ, ᱚᱠᱚᱭᱟᱜ, ᱚᱠᱚᱭᱟᱜ, ᱚᱠᱚᱭᱟᱜ ᱢᱚᱪᱟ ᱨᱮᱵᱚᱱ ᱪᱟᱞᱟᱣᱟ ᱥᱮ ᱚᱠᱚᱭᱟᱜ ᱞᱟᱡ ᱨᱮᱵᱚᱱ ᱪᱟᱞᱟᱜ-ᱟ ᱚᱱᱟ ᱫᱚ ᱠᱷᱟᱱ ᱩᱱ ᱢᱟᱨᱟᱝ ᱵᱤᱨ ᱨᱮ ᱢᱟᱨᱟᱝ ᱡᱟᱱᱣᱟᱨ ᱠᱚ ᱟᱹᱰᱤ ᱞᱮᱠᱟᱱ ᱡᱟᱱᱣᱟᱨ ᱠᱚᱠᱚ ᱛᱟᱦᱮᱱᱟ᱾ ᱛᱚ ᱚᱠᱟᱱᱟᱜ ᱮᱸᱴᱠᱮᱴᱚᱬᱮ ᱨᱮᱵᱚᱱ ᱪᱟᱞᱟᱣ ᱞᱮᱱᱠᱷᱟᱱ ᱡᱩᱫᱤ ᱱᱮᱦᱚᱸ ᱵᱟᱵᱚᱱ ᱨᱩᱣᱟᱹᱲ ᱦᱮᱡ ᱫᱟᱲᱮᱭᱟᱜ-ᱟ, ᱚᱱᱟ ᱠᱷᱟᱹᱛᱤᱨ ᱛᱮ ᱜᱚᱢᱠᱮ ᱟᱵᱚ ᱫᱚ ᱚᱲᱟᱜ ᱨᱮᱱ ᱮᱨᱟ ᱟᱵ- ᱠᱚᱣᱟᱜ ᱫᱚ ᱥᱟᱠᱟᱢ ᱢᱮᱲᱦᱮᱫ ᱥᱟᱠᱟᱢ ᱫᱚ ᱵᱚᱱ ᱛᱩᱫ ᱚᱴᱚᱠᱚᱜ-ᱟ᱾ ᱵᱩᱨᱩ ᱵᱤᱨ ᱥᱮᱸᱽᱫᱨᱟ ᱟᱹᱰᱤ ᱵᱚᱛᱚᱨᱟᱜ ᱥᱮᱸᱫᱽᱨᱟ ᱠᱟᱱᱟ ᱛᱚ᱾
ᱦᱳᱭ ᱜᱚᱝᱠᱮ ᱮᱠᱟᱞ ᱟᱹᱰᱤ ᱥᱟᱹᱨᱤ ᱠᱟᱛᱷᱟ ᱜᱮᱵᱮᱱ ᱞᱟᱹᱭ ᱠᱮᱫᱟ᱾ ᱱᱚᱣᱟ ᱟᱸᱡᱚᱢ ᱠᱟᱛᱮᱫ ᱱᱟᱦᱟᱜ ᱮᱠᱟ ᱢᱚᱱᱮ ᱠᱚ ᱟᱹᱰᱤ ᱜᱮ ᱨᱤᱠᱤᱲ ᱜᱚᱫ ᱮᱱ ᱛᱟᱹᱞᱤᱧᱟ ᱱᱟᱦᱟᱜ᱾ ᱟᱫᱚ ᱤᱧ ᱢᱟ ᱱᱟᱦᱟᱜ ᱪᱟᱞᱟᱜ ᱢᱟ ᱨᱟᱹᱥᱠᱟᱹ ᱢᱟ ᱨᱟᱹᱥᱠᱟᱹ ᱜᱮ ᱱᱟᱦᱟᱜ ᱢᱮᱱᱟᱜ ᱛᱤᱧᱟᱹ᱾ ᱟᱫᱚ ᱟᱹᱰᱤ ᱫᱤᱱ ᱠᱷᱚᱱ ᱜᱤ ᱤᱧ ᱦᱚᱸ ᱱᱚᱣᱟ ᱚᱠ- ᱛᱚ ᱠᱚ ᱵᱟᱝ ᱧᱟᱢ ᱠᱷᱟᱹᱛᱤᱨ ᱱᱟᱦᱟᱜ ᱱᱚᱝᱠᱟ ᱚᱡᱚᱫᱤᱭᱟᱹ ᱵᱩᱨᱩ ᱥᱮᱸᱫᱽᱨᱟ ᱱᱩᱱᱟᱹᱜ ᱦᱟᱦᱟᱲᱟᱣ-ᱟᱱ ᱥᱮᱸᱫᱽᱨᱟ ᱱᱟᱦᱟᱜ ᱵᱟᱝ ᱤᱧ ᱪᱟᱞᱟᱣ ᱵᱟᱲᱟ ᱟᱠᱟᱱᱟ᱾ ᱟᱫᱚ ᱜᱚᱝ- ᱠᱮ ᱱᱚᱝᱠᱟ ᱜᱮ ᱚᱠᱛᱚ ᱧᱟᱢ ᱞᱮᱠᱷᱟᱱ ᱫᱚ ᱪᱟᱞᱟᱣ ᱦᱤᱡᱩᱜ ᱦᱩᱭᱩᱜ ᱜᱮᱭᱟ᱾ ᱟᱫᱚ ᱜᱚᱝᱠᱮ ᱱᱚᱣᱟ ᱵᱩᱨᱩ ᱥᱮᱸᱫᱽᱨᱟ ᱨᱮᱫᱚ ᱥᱟᱹᱨᱤ ᱜᱮ ᱱᱚᱝᱠᱟᱱ ᱵᱚᱛᱚᱨᱟᱱ ᱵᱤᱨ ᱡᱤᱭᱟᱹᱞᱤ ᱠᱚᱠᱚ ᱧᱟᱢᱚᱜ ᱜᱮᱭᱟ ᱜᱚᱝᱠᱮ?
ᱦᱮᱸ ᱜᱚᱝᱠᱮ ᱦᱩᱭ ᱵᱟᱲᱟ ᱫᱚ ᱦᱩᱭ ᱵᱟᱲᱟ ᱠᱟᱫ ᱠᱚ ᱱᱚᱝᱠᱟ ᱢᱟᱱᱮ ᱟᱭᱢᱟ ᱜᱟᱞᱚᱪ ᱟᱠᱷᱲᱟ ᱠᱚᱨᱮ ᱞᱤᱧ ᱥᱮᱴᱮᱨ ᱵᱟᱲᱟ ᱟᱠᱟᱱ ᱜᱮᱭᱟ ᱡᱟᱦᱟᱸᱭ ᱥᱮᱸᱫᱽᱨᱟ ᱠᱷᱚᱱ ᱠᱚ ᱨᱩᱣᱟᱹᱲ ᱦᱮᱡ ᱠᱟᱱᱟ᱾ ᱟᱠᱚᱣᱟᱜ ᱯᱟᱨᱚᱢ ᱟᱠᱟᱱ ᱵᱤᱛᱟᱹᱣ ᱟᱠᱟᱱ ᱠᱟᱛᱷᱟ ᱠᱚᱠᱚ ᱞᱟᱹᱭ ᱥᱚᱫᱚᱨᱟ ᱡᱮ, ᱚᱠᱟ ᱞᱮᱠᱟ ᱱᱚᱝᱠᱟ ᱱᱟᱜ ᱫᱳᱜ ᱫᱟᱨᱟᱢ ᱠᱟᱛᱮᱫ ᱠᱚ ᱦᱮᱡ ᱟᱠᱟᱱᱟ ᱟᱨᱠᱤ, ᱢᱤᱫ ᱵᱟᱨ ᱚᱱᱠᱟ ᱢᱮᱱᱟᱜ ᱠᱚᱣᱟ ᱡᱟᱦᱟᱸ ᱫᱚ ᱟᱨ ᱵᱤᱨ ᱥᱩᱠᱨᱤ ᱨᱮᱭᱟᱜ ᱢᱚᱪᱟ ᱠᱷᱚᱱ ᱠᱚ ᱨᱩᱣᱟᱹᱲ ᱦᱮᱡ ᱟᱠᱟᱱᱟ᱾ ᱢᱮᱫᱴᱟᱱ ᱡᱟᱸᱜᱟ ᱨᱮᱠᱚ ᱜᱮᱨ ᱞᱮᱫᱮᱭᱟ ᱥᱮ ᱛᱤ ᱨᱮᱠᱚ ᱜᱮᱨ ᱞᱮᱫᱮᱭᱟ᱾ ᱚᱱᱠᱟ ᱦᱚᱸ ᱦᱩᱭ ᱜᱚᱫ ᱟᱠᱟᱱᱟ᱾ ᱢᱟᱱᱮ ᱚᱱᱠᱟᱱ ᱛᱟᱹᱨᱩᱵ ᱥᱮ ᱵᱟᱱᱟ ᱠᱚᱣᱟᱜ ᱢᱚᱪᱟ ᱨᱮᱫᱚ ᱵᱟᱝ, ᱢᱮᱱᱠᱷᱟᱱ, ᱥᱩᱠᱨᱤ ᱠᱚᱣᱟᱜ ᱢᱚᱪᱟ ᱠᱷᱚᱱ ᱫᱚ ᱵᱟᱧᱪᱟᱣ ᱠᱟᱛᱮ ᱠᱚ ᱨᱩᱣᱟᱹᱲ ᱦᱮᱡ ᱦᱩᱭᱩᱜ ᱠᱟᱱᱟ᱾ ᱛᱟᱦᱚᱞᱮ ᱚᱱᱟ ᱠᱚ ᱟᱸᱡᱚᱢ ᱠᱟᱛᱮᱜ ᱜᱚᱝᱠᱮ ᱢᱟᱱᱮ ᱢᱚᱱᱮ ᱨᱮᱱᱟᱜ, ᱦᱚᱲᱢᱚ ᱨᱮᱱᱟᱜ ᱮᱠᱫᱚᱢ ᱩᱵ ᱠᱚ ᱛᱤᱸᱜᱩ ᱜᱚᱫᱚᱜ ᱮᱠᱫᱚᱢ᱾
ᱟᱪᱪᱷᱟ ᱟᱹᱰᱤ ᱱᱟᱯᱟᱭ ᱜᱚᱝᱠᱮ, ᱟᱨᱦᱚᱸ ᱱᱚᱝᱠᱟᱜᱮ ᱟᱞᱟᱝ ᱫᱚ ᱠᱟᱛᱷᱟ ᱫᱚ ᱱᱟᱦᱟᱜ ᱱᱚᱝᱠᱟᱜᱮ ᱞᱟᱦᱟ ᱥᱮᱫ ᱞᱟᱝ ᱞᱟᱜᱟ ᱤᱫᱤᱭᱟ᱾ ᱡᱟᱦᱟᱸ ᱞᱮᱠᱟ ᱱᱚᱣᱟ ᱯᱩᱛᱷᱤ ᱨᱮ ᱱᱟᱦᱟᱜ ᱤᱧ ᱧᱮᱞ ᱠᱟᱫᱟ᱾ ᱱᱚᱣᱟ ᱫᱚ, ᱱᱚᱣᱟ ᱚᱡᱚᱫᱤᱭᱟᱹ ᱵᱩᱨᱩ ᱥᱮᱸᱫᱽᱨᱟ ᱨᱮᱫᱚ ᱱᱟᱦᱟᱜ ᱵᱟᱝᱢᱟ ᱱᱚᱜᱼᱚ ᱱᱚᱣᱟ ᱪᱟᱠᱚᱞ ᱛᱟᱹᱲᱤ, ᱪᱷᱟᱛᱟ ᱥᱟᱸᱣ ᱱᱟᱦᱟᱜ ᱜᱚᱝᱠᱮ ᱠᱚ ᱛᱳᱞᱳᱡ ᱠᱟᱫᱟ ᱦᱮᱸᱥᱮ᱾ ᱟᱫᱚ ᱱᱚᱣᱟ ᱪᱟᱠᱚᱞᱛᱟᱹᱲᱤ ᱪᱷᱟᱛᱟ ᱫᱚ ᱱᱟᱦᱟᱜ ᱜᱚᱢᱠᱮ ᱚᱠᱟ ᱞᱮᱠᱟᱱᱟ ᱥᱮ ᱱᱚᱣᱟ ᱟᱨᱚᱧ ᱟᱸᱡᱚᱢ ᱠᱟᱫᱟ, ᱱᱚᱣᱟ ᱪᱟᱠᱚᱞᱛᱟᱹᱲᱤ ᱪᱷᱟᱛᱟ ᱦᱚᱸ ᱱᱟᱦᱟᱜ ᱛᱤᱨᱞᱟᱹ ᱦᱚᱯᱚᱱ ᱠᱚ ᱞᱟᱹᱜᱤᱫ ᱫᱚ ᱟᱹᱰᱤᱜᱮ ᱱᱚᱣᱟ ᱦᱚᱸ ᱵᱚᱛᱚᱨᱟᱱᱟᱜ ᱜᱮᱭᱟ᱾ ᱛᱚ ᱜᱚᱝᱠᱮ ᱱᱚᱣᱟ ᱪᱟᱠᱚᱞᱛᱟᱹᱲᱤ ᱪᱷᱟᱛᱟ ᱠᱚ ᱤᱫᱤ ᱠᱟᱛᱮᱫ ᱢᱤᱫ ᱵᱟᱨ ᱠᱟᱛᱷᱟ ᱡᱩᱫᱤᱢ ᱞᱟᱹᱭ ᱛᱟᱞᱟᱝ ᱠᱷᱟᱱ ᱟᱹᱰᱤ ᱜᱮ ᱱᱟᱯᱟᱭ ᱠᱚᱜᱼᱟ᱾
ᱟᱵᱚᱣᱟᱜ ᱥᱟᱸᱣᱛᱟ ᱨᱮ ᱟᱵᱚᱣᱟᱜ, ᱠᱟᱛᱷᱟ ᱨᱮᱠᱚ ᱞᱟᱹᱭᱟ ᱦᱟᱯᱲᱟᱢ ᱠᱚ ᱡᱮ ᱠᱚᱲᱟ ᱜᱤᱫᱽᱨᱟᱹᱢ ᱡᱟᱱᱟᱢ ᱞᱮᱱᱠᱷᱟᱱ ᱟᱡᱚᱫᱤᱭᱟᱹ ᱵᱩᱨᱩ ᱵᱤᱨ ᱥᱮᱸᱫᱽᱨᱟ ᱢᱤᱫ ᱫᱷᱟᱣ ᱫᱚ ᱪᱟᱞᱟᱜ ᱢᱮ᱾ ᱟᱨ ᱠᱩᱲᱤ ᱜᱤᱫᱽᱨᱟᱹᱢ ᱪᱟᱞᱟᱣ ᱞᱮ ᱡᱟᱱᱟᱢ ᱞᱮᱱᱠᱷᱟᱱ ᱢᱤᱫ ᱫᱷᱟᱣ ᱫᱚ ᱪᱟᱠᱚᱞᱛᱟᱹᱲᱤ ᱯᱟᱛᱟ ᱫᱚ ᱧᱮᱞ ᱟᱜᱩᱼᱟᱜ ᱢᱮ᱾ ᱟᱫᱚ ᱠᱟᱛᱷᱟ ᱫᱚ ᱜᱚᱢᱠᱮ ᱦᱩᱭᱩᱜ ᱠᱟᱱᱟ ᱪᱟᱠᱚᱞᱛᱟᱹᱲᱤ ᱯᱟᱛᱟ ᱫᱚ, ᱢᱤᱫᱴᱮᱱ ᱟᱹᱰᱤ ᱵᱚᱛᱚᱨᱟᱱᱟᱜ ᱯᱟᱛᱟ ᱠᱟᱱ ᱜᱮᱭᱟ ᱞᱟᱹᱭᱟᱠᱚ᱾ ᱢᱮᱱᱠᱷᱟᱱ, ᱪᱟᱞᱟᱣ ᱦᱚᱸ ᱟᱹᱰᱤ ᱞᱟᱹᱠᱛᱤ ᱠᱟᱱ ᱜᱮᱭᱟ ᱠᱩᱲᱤ ᱜᱤᱫᱽᱨᱟᱹ ᱾ᱞᱟᱹᱭ ᱟᱠᱚ ᱚᱸᱰᱮ ᱫᱚ ᱢᱟᱱᱮ, ᱡᱟᱦᱟᱸᱭ ᱨᱮᱱ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ, ᱚᱱᱠᱟ ᱢᱮᱱᱟᱜ ᱠᱚᱣᱟ ᱡᱟᱦᱟᱸᱭ ᱠᱚᱫᱚ ᱵᱟᱠᱚ ᱵᱟ ᱟᱹᱰᱤ ᱫᱤᱱ ᱠᱷᱚᱱ ᱚᱱᱠᱟᱜᱮ, ᱛᱟᱲᱟᱢ ᱜᱟᱹᱰᱮ ᱦᱚᱨ ᱨᱮ ᱢᱮᱱᱟᱜ ᱠᱚᱣᱟ᱾ ᱩᱱᱠᱩ ᱫᱚ ᱚᱸᱰᱮ ᱠᱚ ᱪᱟᱞᱟᱣ ᱞᱮᱱᱠᱷᱟᱱ ᱟᱠᱚᱨᱮᱱ ᱡᱩᱨᱤ ᱯᱟᱹᱨᱤᱥᱟ ᱧᱟᱯᱟᱢ ᱠᱟᱛᱮᱫ ᱢᱤᱫᱴᱟᱝ ᱚᱲᱟᱜ ᱥᱚᱝᱥᱟᱨ ᱛᱮᱭᱟᱨ ᱟᱠᱚ᱾ ᱛᱮᱭᱟᱨ ᱫᱟᱲᱮᱭᱟᱜᱼᱟ᱾ ᱚᱱᱠᱟ ᱜᱮ ᱢᱤᱫᱴᱮᱱ ᱪᱤᱱᱛᱟᱹ ᱵᱷᱟᱵᱽᱱᱟ ᱠᱟᱛᱮᱫ ᱚᱱᱟ ᱪᱟᱠᱚᱞᱛᱟᱹᱲᱤ ᱯᱟᱛᱟ ᱫᱚ ᱠᱩᱲᱤ ᱜᱤᱫᱽᱨᱟᱹ ᱠᱚ ᱢᱮᱛᱟ ᱠᱚ ᱜᱮᱭᱟ᱾ ᱡᱟᱦᱟᱸᱭ ᱚᱲᱟᱜ ᱦᱚᱲ ᱨᱮᱱ, ᱛᱟᱲᱟᱢ ᱜᱟᱸᱰᱮ ᱦᱚᱲ ᱠᱚ ᱛᱟᱦᱮᱸᱱ ᱜᱮᱭᱟ ᱟᱨᱠᱤ ᱜᱚᱝᱠᱮ᱾
ᱟᱪᱪᱷᱟ ᱜᱚᱝᱠᱮ ᱟᱹᱰᱤ ᱱᱟᱯᱟᱭ, ᱟᱫᱚ ᱜᱚᱝᱠᱮ, ᱤᱧ ᱫᱚ ᱱᱟᱦᱟᱜ ᱚᱠᱟ ᱞᱮᱠᱟ ᱪᱚᱧ ᱢᱚᱱᱮ ᱜᱚᱫ ᱠᱟᱫᱟ ᱱᱚᱣᱟ ᱪᱟᱠᱚᱞᱛᱟᱹᱲᱤ ᱪᱷᱟᱛᱟ᱾ ᱫᱚ ᱦᱚᱭᱛᱳ ᱦᱮᱸ ᱞᱟᱹᱭᱫᱟᱹᱧ ᱦᱟᱸᱜ ᱡᱟᱦᱟᱸ ᱞᱮᱠᱟ, ᱯᱩᱛᱷᱤ ᱠᱚᱨᱮᱧ ᱧᱮᱞ ᱠᱟᱫᱟ ᱡᱩᱫᱤ ᱫᱤᱞᱜᱟᱹᱨᱤᱭᱟᱹ ᱠᱚᱲᱟ ᱠᱟᱱ ᱠᱷᱟᱱ ᱫᱚᱢ ᱱᱟᱦᱟᱜ, ᱚᱡᱚᱫᱤᱭᱟᱹ ᱵᱩᱨᱩ ᱥᱮᱸᱫᱽᱨᱟ ᱠᱷᱚᱱ ᱱᱟᱦᱟᱜ ᱨᱩᱣᱟᱹᱲ ᱦᱤᱡᱩᱜ ᱢᱮ᱾ ᱟᱨ ᱱᱟᱦᱟᱜ ᱱᱚᱝᱠᱟ ᱜᱮ ᱠᱩᱲᱤ ᱦᱚᱯᱚᱱ ᱠᱚ ᱥᱟᱸᱣ ᱦᱚᱸ ᱱᱟᱦᱟᱜ ᱱᱚᱝᱠᱟ ᱜᱮ ᱛᱩᱞᱩᱡ ᱠᱟᱱᱟ᱾ ᱡᱩᱫᱤ ᱠᱩᱲᱤ ᱦᱚᱯᱚᱱ ᱠᱟᱱ ᱠᱷᱟᱱ ᱫᱚ ᱱᱟᱦᱟᱜ ᱱᱚᱣᱟ ᱪᱟᱠᱚᱞᱛᱟᱹᱲᱤ ᱪᱷᱟᱛᱟ ᱠᱷᱚᱱ ᱨᱩᱣᱟᱹᱲ ᱦᱤᱡᱩᱜ ᱢᱮ᱾ ᱟᱫᱚ ᱜᱚᱝᱠᱮ ᱱᱚᱣᱟ ᱠᱟᱛ ᱠᱟᱛᱷᱟ ᱫᱚ ᱱᱟᱦᱟᱜ ᱠᱚ ᱞᱟᱹᱭ ᱠᱟᱫᱟ, ᱱᱚᱣᱟ ᱪᱟᱠᱚᱞᱛᱟᱹᱲᱤ ᱪᱷᱟᱛᱟ ᱨᱮᱫᱚ ᱡᱟᱦᱟᱸᱭ ᱠᱩᱲᱤ ᱦᱚᱯᱚᱱ ᱠᱚ ᱪᱟᱞᱟᱜ ᱠᱟᱱ ᱛᱟᱦᱮᱸᱱᱟ, ᱟᱫᱚ ᱩᱱ ᱩᱱᱠᱩ ᱜᱮ ᱱᱟᱦᱟᱜ ᱵᱟᱝᱢᱟ ᱠᱚ ᱵᱟᱯᱞᱟᱭᱮᱫ ᱠᱚ ᱛᱟᱦᱮᱸᱱᱟ᱾ ᱦᱮᱸ ᱥᱮ ᱜᱚᱢᱠᱮ,
ᱟᱪᱪᱷᱟ ᱟᱪᱷᱟ ᱟᱪᱷᱟ ᱟᱪᱷᱟ᱾
ᱟᱪᱪᱷᱟ ᱟᱫᱚ ᱤᱧ ᱫᱚ ᱱᱚᱜᱼᱚᱭ ᱱᱚᱝᱠᱟᱧ ᱵᱟᱲᱟᱭᱟ ᱱᱟᱦᱟᱜ ᱜᱚᱝᱠᱮ ᱟᱫᱚ ᱢᱟ ᱞᱟᱹᱭᱢᱮ ᱟᱢᱜᱮ ᱚᱠᱟ ᱞᱮᱠᱟᱢ ᱞᱟᱹᱭᱮᱫ ᱛᱟᱞᱟᱝᱟ᱾
ᱜᱚᱢᱠᱮ ᱟᱹᱰᱤ ᱟᱭᱢᱟ ᱥᱟᱨᱦᱟᱣ ᱱᱚᱝᱠᱟᱱᱟᱜ ᱠᱟᱛᱷᱟ ᱢᱟᱛᱚ ᱤᱧ ᱢᱟ ᱫᱚ ᱯᱩᱛᱷᱤ ᱯᱚᱛᱚᱵᱽ ᱠᱷᱚᱱ ᱢᱟ ᱵᱟᱹᱧ ᱵᱟᱹᱧ ᱵᱟᱲᱟᱭ ᱠᱟᱱ ᱛᱟᱦᱮᱸᱱᱟ ᱟᱢᱴᱷᱮᱱ ᱠᱷᱚᱱ ᱱᱚᱝᱠᱟᱱᱟᱜ ᱜᱟᱯᱟᱞᱢᱟᱨᱟᱣ ᱟᱸᱡᱚᱢ ᱠᱟᱛᱮᱜ ᱥᱟᱹᱨᱤ ᱜᱮ ᱯᱨᱚᱛᱤᱯᱟᱛᱷᱟ ᱱᱚᱣᱟ ᱤᱫᱤ ᱠᱟᱛᱮᱜ ᱵᱚᱱ ᱚᱞ ᱥᱚᱫᱚᱨ ᱠᱟᱫᱟ ᱥᱮ, ᱞᱟᱹᱭ ᱟᱸᱡᱚᱢᱟ ᱟᱫ ᱞᱟᱝ-ᱟ ᱱᱚᱝᱠᱟᱱᱟᱜ ᱜᱟᱞᱢᱟᱨᱟᱣ᱾ ᱟᱹᱰᱤ ᱟᱭᱢᱟ ᱟᱭᱢᱟ ᱥᱟᱨᱦᱟᱣ ᱟᱹᱰᱤ ᱱᱟᱯᱟᱭᱤᱧ ᱵᱩᱡᱷᱟᱹᱣ ᱠᱮᱫᱼᱟ ᱡᱮ ᱵᱟᱝ ᱱᱚᱝᱠᱟᱱᱟᱜ ᱢᱤᱫᱴᱟᱹᱝ, ᱥᱟᱛᱟᱢ ᱤᱫᱤ ᱠᱟᱛᱮᱜ ᱦᱚᱸᱵᱚ ᱜᱟᱞᱢᱟᱨᱟᱣ ᱠᱟᱫᱟ ᱡᱮ ᱪᱟᱞᱟᱣ ᱞᱮᱱᱠᱷᱟᱱ ᱱᱚᱝᱠᱟ ᱱᱚᱝᱠᱟᱱᱟᱜ ᱡᱤᱱᱤᱥ ᱦᱩᱭᱩᱜ-ᱟ ᱟᱨᱠᱤ᱾
ᱦᱳᱭ ᱜᱚᱢᱠᱮ ᱮᱠᱟᱞ ᱟᱵᱚᱨᱮᱱ ᱡᱟᱦᱟᱸᱭ ᱚᱱᱚᱞᱤᱭᱟᱹ ᱠᱚ ᱱᱟᱦᱟᱜ ᱢᱮᱱᱟᱜ ᱠᱚ ᱵᱚᱱᱟ ᱥᱮ ᱱᱩᱠᱩ ᱜᱟᱹᱠᱷᱩᱲᱟᱱ ᱦᱚᱲ ᱠᱚ ᱱᱟᱦᱟᱜ ᱢᱮᱱᱟᱜ ᱠᱚ ᱛᱟᱵᱚᱱᱟ᱾ ᱟᱫᱚ ᱜᱚᱝᱠᱮ ᱱᱟᱦᱟᱜ ᱤᱧ ᱞᱟᱹᱭᱫᱟ ᱡᱟᱦᱟᱸ ᱞᱮᱠᱟ ᱟᱵᱚᱣᱟᱜ ᱥᱟᱶᱛᱟ ᱨᱮ ᱥᱮ ᱥᱚᱢᱟᱡᱽ ᱨᱮ ᱱᱟᱦᱟᱜ ᱱᱚᱜ-ᱚᱭ ᱞᱟᱦᱟᱛᱮ ᱡᱟᱦᱟᱸ ᱞᱮᱠᱟ ᱛᱟᱦᱮᱸ ᱠᱟᱱ ᱛᱟᱵᱚᱱᱟ ᱠᱤ ᱥᱟᱹᱠ ᱠᱩᱫᱩᱢ, ᱠᱟᱹᱦᱱᱤ ᱱᱚᱜ-ᱚ ᱱᱚᱣᱟ ᱠᱚ ᱛᱟᱦᱮᱸ ᱠᱟᱱ ᱛᱟᱵᱚᱱᱟ ᱞᱟᱦᱟᱛᱮ ᱡᱟᱦᱟᱸ ᱞᱮᱠᱟ ᱧᱮᱞᱚᱜ ᱠᱟᱱ ᱛᱟᱦᱮᱱᱟ ᱚᱲᱟᱜ ᱨᱮ ᱫᱟᱠᱟ ᱡᱚᱢ ᱵᱟᱲᱟ ᱠᱟᱛ ᱮᱫ ᱜᱚᱲᱚᱢ ᱦᱟᱲᱟᱢ, ᱜᱚᱲᱚᱢ ᱵᱩᱲᱦᱤ ᱛᱟᱠᱚ ᱱᱟᱦᱟᱜ ᱠᱚ ᱠᱤᱥᱟᱹ ᱵᱟᱲᱟ ᱠᱮᱭᱟ ᱥᱮ ᱠᱚ ᱠᱩᱫᱩᱢ ᱵᱟᱲᱟ ᱠᱮᱭᱟ ᱱᱚᱜ-ᱚ ᱱᱚᱣᱟ ᱠᱩᱫᱩᱢ ᱠᱟᱹᱦᱱᱤ ᱛᱟᱞᱟ ᱛᱮᱜᱮ ᱟᱵᱚᱣᱟᱜ ᱢᱟ ᱨᱤᱛᱤ-ᱱᱤᱛᱤ ᱥᱮ ᱟᱹᱨᱤᱪᱟᱹᱞᱤ ᱱᱟᱦᱟᱜ ᱜᱚᱝᱠᱮ ᱦᱮᱡ ᱟᱹᱜᱩᱣ ᱠᱟᱱ ᱛᱟᱵᱚᱱᱟ᱾ ᱟᱢ ᱜᱚᱢᱠᱮ ᱱᱚᱣᱟ ᱠᱚ ᱤᱫᱤ ᱠᱟᱛᱮᱫ ᱪᱮᱫ ᱮᱢ ᱞᱟᱹᱭᱟ?
ᱟᱹᱰᱤ ᱟ ᱟᱹᱰᱤ ᱟᱹᱰᱤ ᱱᱚᱝᱠᱟᱱᱟᱜ ᱠᱩᱠᱞᱤ ᱫᱚᱦᱚ ᱠᱟᱛᱮᱫ ᱟᱹᱰᱤ ᱟᱹᱰᱤ ᱥᱟᱭ ᱥᱟᱨᱦᱟᱣ ᱜᱚᱢᱠᱮ᱾ ᱱᱚᱣᱟ ᱨᱮᱱᱟᱜ ᱮᱠᱫᱚᱢ ᱡᱚᱛᱷᱟᱛ ᱨᱮᱱᱟᱜ ᱢᱟᱱᱮ ᱫᱚ ᱜᱚᱢᱠᱮ ᱱᱚᱣᱟ ᱜᱮ ᱠᱟᱱᱟ᱾ ᱟᱵᱚ ᱫᱚ ᱥᱤᱠᱷᱱᱟᱹᱛ ᱨᱮᱱᱟᱜ ᱛᱮᱫᱚ ᱟᱹᱰᱤ ᱜᱮᱵᱚᱱ ᱞᱤᱪᱟᱹᱲ ᱜᱮᱵᱚᱱ ᱛᱟᱦᱮᱸ ᱠᱟᱱᱟ᱾ ᱟᱵᱚᱭᱟᱜ ᱟᱵᱚ ᱫᱚ ᱟᱵᱚᱣᱟᱜ ᱞᱟᱠᱪᱟᱨ ᱟᱹᱨᱤᱪᱟᱹᱞᱤ ᱥᱮᱨᱣᱟ ᱫᱚ ᱟᱵᱚᱣᱟᱜ ᱠᱩᱫᱩᱢ ᱠᱟᱹᱦᱱᱤ ᱛᱮᱜ ᱦᱮᱡ ᱟᱠᱟᱱᱟ᱾ ᱱᱚᱣᱟ ᱠᱩᱫᱩᱢ ᱠᱟᱹᱦᱱᱤ ᱡᱩᱫᱤ ᱵᱟᱝ ᱛᱮᱭᱟᱨ ᱠᱚᱜᱼᱟ ᱥᱮ ᱱᱚᱣᱟ ᱛᱷᱩᱛᱤ ᱵᱤᱱᱛᱤ ᱠᱚ ᱵᱟᱝ ᱛᱮᱭᱟᱨ ᱠᱚᱜ-ᱟ ᱜᱚᱢᱠᱮ ᱟᱵᱚᱣᱟᱜ ᱨᱤᱛᱤ ᱱᱮᱣᱟᱡ ᱥᱮ ᱟᱹᱨᱤᱪᱟᱹᱞᱤ ᱫᱚ ᱟᱵᱚ ᱫᱚ ᱦᱟᱹᱯᱤᱫ ᱨᱮᱜᱮ ᱛᱟᱦᱮᱸ ᱩᱛᱟᱹᱨ ᱠᱚᱜ-ᱟ᱾ ᱟᱫᱚ ᱟᱵᱚ ᱫᱚ ᱱᱩᱱᱟᱹᱜ ᱦᱟᱹᱵᱤᱡ ᱥᱚᱥᱱᱚᱜ ᱨᱮᱫᱚ ᱵᱟᱵᱚᱱ ᱥᱟᱥᱚᱱᱚᱜ ᱵᱟᱵᱟᱱ ᱛᱤᱭᱳᱜ ᱠᱮᱭᱟ᱾ ᱛᱟᱲᱟᱢ ᱰᱟᱦᱟᱨ ᱨᱮ᱾ ᱱᱚᱣᱟ ᱛᱷᱩᱛᱤ ᱜᱟᱞᱢᱟᱨᱟᱣ ᱨᱮᱱᱟᱜ ᱢᱟᱨᱟᱝ ᱢᱟᱨᱟᱝ ᱞᱟᱹᱠᱛᱤ ᱫᱚ ᱦᱳᱭᱚᱜ ᱠᱟᱱᱟ ᱱᱚᱣᱟ ᱥᱚᱥᱱᱚᱜ ᱦᱮᱛᱳᱜ ᱵᱚᱱ ᱛᱤᱭᱳᱜ ᱫᱟᱲᱮ ᱟᱠᱟᱫᱟ᱾ ᱟᱵᱚᱣᱟᱜ ᱛᱷᱩᱛᱤ ᱜᱟᱞᱢᱟᱨᱟᱣ ᱡᱩᱫᱤ ᱵᱟᱝ ᱛᱟᱦᱮᱸ ᱠᱚᱜᱼᱟ ᱜᱚᱢᱠᱮ, ᱵᱟᱵᱚᱱ ᱛᱤᱭᱳ ᱫᱟᱲᱮ ᱠᱮᱭᱟ᱾
ᱦᱳᱭ ᱜᱚᱝᱠᱮ᱾ ᱚᱱᱟ ᱛᱮᱜᱮ ᱤᱧᱤᱧ ᱞᱟᱹᱭᱫᱟ ᱟᱵᱚᱣᱟᱜ ᱥᱟᱶᱛᱟ ᱥᱮ ᱥᱚᱢᱟᱡᱽ ᱨᱮ ᱱᱚᱜ-ᱚ ᱱᱚᱣᱟ ᱠᱤᱥᱟᱹ ᱠᱩᱫᱩᱢ ᱦᱚᱸ ᱤᱧᱤᱧ ᱢᱚᱱᱮᱭᱟ᱾ ᱱᱮᱛᱟᱨ ᱫᱚ ᱱᱟᱦᱟᱜ ᱞᱟᱹᱠᱛᱤ ᱜᱮᱭᱟ᱾ ᱦᱳᱭᱛᱳ ᱱᱟᱦᱟᱜ ᱡᱟᱦᱟᱸ ᱠᱚ ᱠᱟᱛᱷᱟ ᱠᱚ ᱥᱮ ᱡᱟᱦᱟᱸ ᱠᱚ ᱟ ᱟᱹᱱ ᱟᱹᱨᱤ ᱠᱚ ᱟᱵᱚᱣᱟᱜ ᱢᱮᱱᱟᱜ ᱛᱟᱵᱚᱱᱟ ᱥᱟᱶᱛᱟ ᱥᱚᱢᱟᱡ ᱨᱮ ᱦᱳᱭ ᱛᱚ ᱚᱱᱟ ᱠᱚ ᱱᱤᱛ ᱫᱷᱟᱹᱵᱤᱡ ᱦᱳᱭᱛᱚ ᱟᱵᱚ ᱵᱟᱝᱵᱚᱱ ᱧᱟᱢ ᱯᱩᱨᱟᱹᱣ ᱟᱠᱟᱫᱟ᱾ ᱡᱟᱦᱟᱸ ᱞᱮᱠᱟ ᱱᱚᱜ-ᱚᱭ ᱱᱟᱦᱟᱜ ᱠᱤᱥᱟᱹ ᱠᱚ, ᱠᱩᱫᱩᱢ ᱠᱚ, ᱠᱟᱹᱦᱱᱤ ᱠᱚ ᱤᱫᱤ ᱠᱟᱛᱮᱫ ᱟᱵᱚᱣᱟᱜ ᱱᱚᱣᱟ ᱥᱟᱶᱛᱟ᱾ ᱛᱟᱞᱟᱨ ᱨᱮ ᱱᱚᱣᱟ ᱠᱚ ᱦᱮᱡ ᱡᱟᱣᱨᱟᱣ ᱠᱟᱱᱟ ᱚᱱᱟ ᱡᱟᱦᱟᱸ ᱞᱮᱠᱟ ᱟᱵᱚ ᱨᱮᱱ ᱦᱟᱲᱟᱢ ᱵᱤᱫᱟᱹᱞ ᱠᱚᱫᱚ ᱚᱞᱚᱜ ᱯᱟᱲᱦᱟᱜ ᱵᱟᱝᱠᱚ ᱵᱟᱲᱟᱭ ᱠᱟᱱ ᱛᱟᱦᱮᱸᱫ ᱠᱷᱟᱹᱛᱤᱨ ᱛᱮ ᱱᱚᱣᱟ ᱠᱤᱥᱟᱹ ᱠᱤᱥᱟᱹ ᱠᱩᱫᱩᱢ ᱛᱮᱜᱮ ᱦᱮᱡ ᱟᱹᱜᱩᱣ ᱟᱠᱟᱱ ᱛᱟᱵᱱᱟ ᱪᱮ ᱪᱮᱫ ᱜᱚᱝᱠᱮ?
ᱮᱠᱫᱚᱢ ᱮᱠᱫᱚᱢ ᱮᱠᱫᱚᱢ᱾ ᱟᱪᱪᱷᱟ ᱜᱚᱢᱠᱮ ᱢᱤᱫᱴᱮᱱ ᱠᱟᱛᱷᱟ ᱞᱤᱧ ᱠᱩᱠᱞᱤ ᱵᱮᱱᱟ᱾ ᱦᱮ ᱥᱮ ᱡᱮ ᱱᱚᱣᱟ ᱦᱤᱛᱚᱜ ᱦᱟᱱᱟ ᱠᱩᱫᱩᱢ ᱠᱟᱹᱦᱱᱤ ᱨᱮᱱᱟᱜ ᱪᱟᱨᱪᱟᱣ ᱨᱮᱱᱟᱜ ᱦᱟᱠ ᱫᱚ ᱞᱟᱹᱠᱛᱤ ᱢᱮᱱᱟᱜ-ᱟ ᱥᱮ ᱵᱟᱹᱱᱩᱜ? ᱟᱹᱵᱤᱱ ᱪᱮᱫ ᱵᱤᱱ ᱢᱟᱱᱮᱭᱟ?
ᱦᱳᱭ ᱜᱚᱢᱠᱮ ᱮᱠᱟᱞ᱾ ᱟᱹᱰᱤ ᱡᱚᱛᱷᱟᱛ ᱠᱩᱠᱞᱤ ᱟᱫᱚ ᱱᱚᱣᱟ ᱠᱩᱠᱞᱤ ᱨᱮᱱᱟᱜ ᱛᱮᱞᱟ ᱱᱟᱦᱟᱜ ᱤᱧ ᱮᱢᱫᱟ᱾ ᱤᱧ ᱫᱩᱧ ᱢᱚᱱᱮᱭᱟ ᱜᱚᱝᱠᱮ ᱱᱚᱣᱟ ᱟᱵᱚ ᱥᱟᱱᱛᱟᱲ ᱥᱚᱢᱟᱡᱽ ᱨᱮ ᱱᱟᱦᱟᱜ ᱠᱩᱫᱩᱢ ᱥᱮ ᱠᱤᱥᱟᱹ ᱠᱚᱫᱚ ᱠᱟᱹᱦᱱᱤ ᱠᱚᱫᱚ ᱮᱠᱟᱞ ᱛᱮ ᱜᱮ ᱞᱟᱹᱠᱛᱤ ᱢᱮᱱᱟᱜ ᱛᱟᱵᱚᱱ ᱜᱮᱭᱟ ᱜᱚᱝᱠᱮ᱾ ᱟᱢ ᱪᱮᱫ ᱮᱢ ᱢᱚᱱᱮᱭᱟ?
ᱮᱠᱫᱚᱢ ᱜᱚᱢᱠᱮ ᱮᱠᱫᱚᱢ ᱮᱠᱫᱚᱢ᱾ ᱢᱮᱱᱟᱜ ᱜᱮ ᱮᱠᱫᱲᱢ ᱞᱟᱹᱠᱛᱤ᱾
ᱦᱳᱭ ᱟᱫᱚ ᱜᱚᱢᱠᱮ ᱞᱟᱹᱭᱫᱟᱹᱧ ᱚᱠᱛᱚ ᱠᱚᱦᱚᱸ ᱥᱮᱴᱮᱨ ᱦᱮᱡ ᱮᱱ ᱛᱟᱞᱟᱝᱟ ᱟᱫᱚ ᱟᱹᱰᱤ ᱱᱟᱯᱟᱭ ᱵᱩᱡᱷᱟᱹᱣ ᱮᱱᱟ ᱟᱢ ᱥᱟᱶ ᱱᱚᱝᱠᱟ ᱨᱚᱯᱚᱲ ᱠᱟᱛᱮᱜ ᱟᱭᱢᱟ ᱞᱮᱠᱟᱱ ᱠᱟᱛᱷᱟ ᱞᱟᱝ ᱨᱚᱯᱚᱲ ᱠᱮᱫᱟ᱾ ᱛᱚ ᱜᱚᱝᱠᱮ ᱛᱤᱦᱤᱧ ᱫᱚ ᱱᱮᱠᱟ ᱜᱮᱞᱟᱝ ᱨᱚᱯᱚᱲᱟ ᱦᱳᱭ᱾
ᱮᱠᱫᱚᱢ ᱜᱚᱝᱠᱮ ᱴᱷᱤᱠ ᱜᱟᱪᱷᱮ ᱤᱧ ᱦᱚᱸ ᱟᱭ ᱟᱭᱢᱟ ᱥᱟᱨᱦᱟᱣ᱾ ᱟᱹᱰᱤ ᱟᱭᱢᱟ ᱵᱷᱟᱹᱜᱤᱧ ᱵᱩᱡᱷᱟᱹᱣ ᱠᱮᱜ-ᱟ᱾
ᱦᱳᱭ ᱜᱚᱝᱠᱮ᱾
ᱴᱷᱤᱠ ᱜᱮᱭᱟ ᱜᱚᱝᱠᱮ ᱾